ᱦᱮᱸ ᱡᱚᱦᱟᱨ ᱜᱮ
ᱦᱮᱸ ᱡᱚᱦᱟᱨ ᱜᱮ
ᱦᱮᱸ ᱚᱠᱟᱞ ᱞᱮᱠᱟ ᱢᱮᱱᱟᱜ ᱵᱤᱱᱟ ᱟᱨ
ᱦᱮᱸ ᱱᱟᱯᱟᱭ ᱜᱮ ᱢᱮᱱᱟᱜ ᱞᱤᱧᱟᱹ ᱟᱵᱮᱱ ᱜᱮ
ᱚᱻ
ᱟᱪᱪᱷᱟ ᱟᱹᱞᱤᱧ ᱵᱟᱲᱟᱭ ᱥᱟᱱᱟᱭᱮᱫ ᱞᱤᱧᱟᱹ ᱵᱚᱞᱮ ᱟᱹᱞᱤᱧ ᱱᱚᱣᱟ ᱱᱤᱭᱩ ᱡᱚᱭᱮᱱᱤᱝ ᱦᱮᱸ ᱢᱚᱸᱡᱽ ᱵᱟᱲᱟ ᱜᱮ ᱟᱞᱤᱧ ᱱᱤᱛᱚᱜ ᱜᱮᱞᱤᱧ ᱡᱚᱭᱮᱱ ᱠᱮᱫᱼᱟ ᱱᱚᱣᱟ ᱮᱯᱞᱤᱠᱮᱥᱚᱱ ᱟᱫᱚ ᱵᱟᱲᱟᱭ ᱥᱟᱱᱟᱭᱮᱫ ᱞᱤᱧ ᱛᱟᱦᱮᱱᱟ ᱱᱚᱣᱟ ᱪᱮᱫ ᱞᱮᱠᱟ ᱵᱚᱞᱮ
ᱦᱩᱻᱸ ᱱᱟᱯᱟᱭ ᱚᱱᱟ ᱠᱟᱛᱷᱟ ᱵᱮᱥ ᱠᱟᱛᱷᱟ ᱠᱟᱱ ᱜᱮᱭᱟ ᱦᱩᱸᱻ ᱟᱨ ᱱᱚᱣᱟ ᱨᱮᱫᱚ ᱯᱟᱨᱥᱚᱱᱟᱞ ᱪᱤᱡᱽ ᱠᱩᱞᱤ ᱵᱟᱝ ᱜᱟᱱᱚᱜᱼᱟ᱾
ᱦᱮᱸᱮ
ᱢᱟᱱᱮ ᱚᱠᱟ ᱵᱟᱨᱮᱛᱮ ᱰᱤᱥᱠᱟᱥ ᱫᱟᱲᱮᱭᱟᱜ ᱟᱢ ᱚᱱᱟ ᱠᱚ ᱜᱟᱭᱤᱰ ᱞᱟᱭᱤᱱᱥ ᱠᱚ ᱮᱢ ᱟᱠᱟᱫᱼᱟ ᱱᱚᱣᱟ ᱫᱚ ᱢᱚᱛᱞᱚᱵ ᱢᱟᱱᱮ ᱵᱷᱤᱰᱭᱳ ᱴᱨᱮᱱᱤᱝ ᱵᱷᱤᱰᱭᱳ ᱵᱟᱵᱤᱱ ᱧᱮᱞ ᱞᱮᱫ-ᱟ
ᱵᱟᱝ ᱟᱹᱞᱤᱧ ᱢᱟ ᱰᱟᱭᱨᱮᱠᱴ ᱞᱤᱧ ᱦᱮᱡ ᱟᱠᱟᱱ ᱰᱟᱭᱨᱮᱠᱴ
ᱚ ᱠᱟᱹᱢᱤ ᱪᱟᱹᱞᱩ ᱟᱠᱟᱱᱟ
ᱦᱳᱭ
ᱴᱨᱮᱱᱤᱝ ᱵᱷᱤᱰᱭᱳ ᱨᱮ ᱵᱟᱞᱤᱧ ᱥᱮᱞᱮᱫ ᱞᱮᱱᱟ ᱚᱱᱟ ᱤᱭᱟᱹᱛᱮ ᱵᱟᱹᱞᱤᱧ ᱵᱩᱡᱽ ᱧᱟᱢ ᱠᱟᱜᱼᱟ ᱟᱫᱚ ᱰᱟᱭᱨᱮᱠᱴ ᱟᱞᱤᱧ ᱢᱟ ᱰᱟᱣᱩᱱᱞᱳᱰ ᱠᱮᱫ ᱰᱟᱭᱨᱮᱠᱴ ᱟᱵᱮᱱᱟᱜ ᱠᱚᱞ ᱞᱤ ᱮᱴᱮᱱᱰ ᱠᱮᱫ ᱰᱟᱭᱨᱮᱠᱴ ᱱᱚᱣᱟ ᱫᱚ
ᱨᱮᱡᱤᱥᱴᱨᱮᱥᱚᱱ ᱨᱮᱡᱤᱥᱴᱨᱮᱥᱚᱱ ᱠᱮ ᱟᱜ ᱵᱮᱱ ᱥᱮ?
ᱦᱮᱸ ᱨᱮᱡᱤᱥᱴᱨᱮᱥᱚᱱ ᱠᱮᱫᱼᱟ ᱞᱤᱧ ᱚᱸᱰᱮ ᱳ ᱟᱨ ᱡᱤ ᱱᱚᱢᱵᱚᱨᱮ ᱠᱷᱚᱡᱚᱜ ᱠᱟᱱ ᱛᱟᱦᱮᱱᱟ ᱛᱟᱠᱮ ᱢᱟ ᱯᱷᱳᱱ ᱜᱮ ᱞᱟᱜᱟᱣᱮᱱ᱾
ᱚᱻ
ᱟᱪᱪᱷᱟ ᱛᱷᱚᱲᱟᱜᱟᱱ ᱤᱱᱯᱷᱚᱨᱢᱮᱥᱚᱱ ᱵᱮᱱ ᱮᱢ ᱫᱟᱲᱮ ᱠᱚᱜᱼᱟ ᱱᱚᱣᱟ ᱵᱟᱵᱚᱫ ᱛᱮ ᱱᱚᱣᱟ ᱵᱟᱵᱚᱛ ᱛᱮ ᱾
ᱱᱚᱣᱟ ᱫᱚ ᱢᱤᱫᱴᱟᱝ ᱯᱞᱟᱮᱴᱯᱷᱨᱚᱢ ᱠᱟᱱᱟ ᱱᱚᱣᱟ ᱫᱚ ᱱᱚᱣᱟ ᱱᱚᱣᱟ ᱯᱞᱟᱴᱯᱷᱨᱚᱢ ᱮᱢ ᱟᱠᱟᱫ ᱵᱚᱱᱟ ᱱᱚᱣᱟ ᱟᱵᱚᱣᱟᱜ ᱠᱚᱱᱵᱷᱟᱨᱡᱮᱱ ᱠᱟᱛᱷᱟ ᱞᱟᱹᱜᱤᱫ ᱨᱚᱯᱚᱲ ᱞᱟᱹᱜᱤᱫ ᱮᱭᱟᱭ ᱞᱮᱯᱥ ᱮᱯᱞᱤᱠᱮᱥᱚᱱ ᱠᱟᱱᱟ ᱟᱫᱚ ᱱᱚᱣᱟ ᱛᱮᱢ ᱜᱟᱞᱢᱟᱨᱟᱣ ᱫᱟᱲᱮᱭᱟᱜᱼᱟ᱾
ᱦᱮᱸ ᱟᱪᱷᱟ ᱟᱨ ᱱᱚᱣᱟ ᱨᱮᱭᱟᱜ ᱡᱟᱦᱟᱸ ᱮᱱᱛᱮᱜ ᱠᱟᱹᱢᱤ ᱨᱮᱭᱟᱜ ᱯᱷᱚᱞ ᱢᱟᱱᱮ ᱡᱮᱥᱮ ᱱᱚᱣᱟ ᱨᱮᱭᱟᱜ ᱡᱟᱦᱟᱸ ᱯᱮᱢᱮᱱᱴ ᱠᱚ?
ᱦᱚᱸ ᱚᱱᱟ ᱠᱚᱨᱮ ᱟᱹᱞᱤᱧ ᱦᱚᱸ ᱩᱱᱟᱹᱜ ᱫᱚ ᱵᱟᱹᱞᱤᱧ ᱤᱭᱟᱹ ᱞᱤᱧ ᱱᱟᱣᱟ ᱫᱷᱟᱨᱟ ᱜᱮᱭᱟᱞᱤᱧ᱾
ᱚ
ᱦᱩᱸᱻ
ᱢᱟᱱᱮ ᱛᱤᱱᱟᱹᱜ ᱫᱤᱱ ᱦᱩᱭᱱᱟ ᱵᱮᱱ ᱟᱵᱮᱱ ᱱᱚᱣᱟ ᱯᱞᱟᱴᱯᱷᱚᱨᱚᱢ ᱨᱮ ᱦᱮᱡ ᱠᱟᱛᱮᱫ ᱠᱟᱹᱢᱤ ᱠᱟᱛᱮᱫ?
ᱡᱟᱹᱥᱛᱤ ᱫᱚ ᱵᱟᱝ ᱢᱤᱫ ᱫᱤᱱ ᱟᱹᱞᱤᱧ ᱦᱚᱸ ᱢᱤᱫ ᱫᱤᱱ ᱫᱚᱥᱟᱨ ᱫᱤᱱ ᱦᱩᱭᱩᱜ ᱠᱟᱱᱟ ᱱᱚᱜᱼᱚᱭ ᱛᱚ ᱟᱞᱤᱧ ᱟᱫᱚ ᱱᱚᱣᱟ ᱠᱚᱫᱚ ᱩᱱᱟᱹᱜ ᱵᱟᱝ ᱜᱟᱞᱢᱟᱨᱟᱣᱟ ᱡᱟᱦᱟᱱᱟᱜ ᱴᱚᱯᱤᱠ ᱠᱚ ᱮᱢ ᱠᱟᱜᱼᱟ ᱚᱱᱟ ᱴᱚᱯᱤᱠ ᱛᱮ ᱜᱟᱞᱢᱟᱨᱟᱣ ᱞᱮᱠᱷᱟᱱ ᱟᱹᱰᱤ ᱜᱮ ᱱᱟᱯᱟᱭᱚᱜᱼᱟ᱾ ᱴᱨᱮᱱᱤᱝ ᱵᱤ ᱰᱤᱣ ᱦᱟᱸᱜ ᱧᱮᱞ ᱵᱤᱱ ᱥᱮ ᱦᱩᱸ
ᱴᱚᱯᱤᱠ ᱴᱚᱯᱤᱠ ᱛᱚ ᱱᱚᱰᱮ ᱟᱹᱞᱤᱧᱟᱜ ᱤᱭᱟᱹ ᱨᱮ ᱵᱟᱝ ᱨᱟᱠᱟᱵ ᱠᱟᱱᱟ ᱥᱠᱨᱤᱱ ᱨᱮ ᱴᱚᱯᱤᱠ ᱪᱮᱫ ᱢᱮᱱᱟᱜᱼᱟ?
ᱦᱟᱯᱮ ᱪᱟᱥ ᱵᱟᱥ ᱟᱯᱮᱭᱟᱜ ᱚᱱᱛᱮ ᱪᱮᱫ ᱞᱮᱠᱟ ᱪᱟᱞᱟᱜ ᱠᱟᱱᱟ?
ᱟᱪᱪᱷᱟ ᱦᱟᱯᱚᱭ ᱱᱟᱥᱮ